ᱟᱹᱞᱤᱧᱟᱜ ᱨᱚᱲ ᱵᱮᱱ ᱟᱸᱡᱚᱢᱮᱫ ᱠᱟᱱ ᱜᱮ ᱱᱚᱣᱟ᱾
ᱩᱱᱫᱚ ᱵᱟᱝ ᱟᱸᱡᱚᱢᱚᱜ ᱠᱟᱱ ᱛᱟᱦᱮᱸᱫ, ᱤᱧᱟᱹᱜ ᱨᱚᱲ ᱟᱸᱡᱚᱚᱜ ᱠᱟᱱ ᱛᱟᱦᱮᱸ ᱥᱮ ᱤᱧ ᱡᱚᱠᱷᱚᱱᱼᱼ
ᱵᱟᱝ ᱵᱟᱝᱜᱮ ᱟᱸᱡᱚᱢᱚᱜ ᱠᱟᱱ ᱛᱟᱦᱮᱸᱱᱟ᱾
ᱚᱻ ᱡᱟᱭᱦᱳᱠ᱾
ᱫᱟᱜ ᱠᱮᱫᱟᱭ ᱥᱮ ᱚᱱᱟᱛᱮ ᱱᱮᱴᱣᱟᱨᱠ ᱯᱟᱥᱮᱡ ᱯᱨᱚᱵᱞᱮᱢ ᱮᱢ ᱫᱟ᱾
ᱦᱳᱭ ᱦᱳᱭ ᱦᱳᱭ ᱫᱟᱲᱮᱭᱟᱜ ᱱᱚᱰᱮ ᱵᱟᱠᱷᱟᱱ ᱤᱧᱟᱜ ᱫᱚ ᱯᱷᱟᱭᱤᱵ ᱡᱤ ᱱᱮᱴᱣᱟᱨᱠ ᱚᱱᱟ ᱫᱤᱭᱮ ᱪᱟᱯ ᱵᱟᱹᱱᱩᱜ ᱠᱟᱫᱟ᱾
ᱟᱹᱞᱤᱧᱟᱜ ᱢᱟ ᱟᱹᱞᱤᱧᱟᱜ ᱯᱷᱳᱨ ᱡᱤ ᱪᱮᱫ ᱵᱮᱱ ᱢᱮᱱᱟ᱾ ᱱᱮᱴᱣᱟᱨᱠ ᱵᱟᱭ ᱴᱟᱱᱟᱣ ᱫᱟᱲᱮᱭᱟᱜ ᱠᱟᱱᱟ ᱟᱹᱞᱤᱧ ᱢᱚᱵᱟᱭᱤᱞ ᱨᱮ ᱨᱩᱢ ᱠᱚᱨᱮ ᱦᱚᱸ ᱡᱟᱹᱥᱛᱤ ᱱᱚᱛᱮ ᱵᱟᱨᱦᱮ ᱧᱚᱜ ᱞᱤᱧ ᱦᱮᱡᱽ ᱠᱟᱱᱟ᱾
ᱚᱻ ᱟᱪᱪᱷᱟ ᱟᱪᱪᱷᱟ ᱟᱫᱚ ᱱᱚᱰᱮ ᱫᱚ ᱧᱮᱞᱚᱜᱚᱜ ᱠᱟᱱᱟ ᱱᱚᱸᱰᱮ ᱵᱟᱡᱟᱨ ᱠᱚᱦᱚᱸ ᱥᱳᱨ ᱜᱮᱭᱟ᱾ ᱵᱟᱡᱟᱨ ᱫᱷᱟᱨᱮ ᱨᱮᱜᱮ ᱛᱟᱦᱮᱱ ᱦᱩᱭᱩᱜ-ᱟ ᱟᱨᱠᱤ᱾
ᱚ ᱟᱞᱮ ᱫᱚ ᱵᱟᱡᱟᱨ ᱠᱷᱚᱱ ᱫᱚ ᱵᱷᱟᱜᱮ ᱡᱷᱟᱹᱞ ᱧᱚᱜ ᱨᱮᱜᱮ ᱢᱮᱱᱟᱜ ᱞᱮᱭᱟ᱾ ᱪᱮᱫᱟᱜ ᱠᱤ ᱮᱴᱮᱜ ᱤᱱᱟᱹ ᱡᱮᱢᱚᱱ ᱮᱴᱮᱞ ᱴᱟᱣᱟᱨ ᱟᱞᱮ ᱠᱚ ᱵᱤᱫ ᱠᱮᱫᱟ ᱵᱤᱫ ᱫᱚ ᱥᱩᱨ ᱨᱮᱜᱮ ᱢᱮᱱᱟᱜ-ᱟ ᱢᱟᱱᱮ ᱱᱮᱴᱣᱟᱨᱠ ᱵᱟᱭᱼᱼ ᱠᱟᱱᱟ ᱯᱷᱟᱭᱤᱵ ᱡᱤ ᱦᱩᱭᱩᱜ ᱠᱟᱱᱟ ᱥᱮ ᱫᱚ ᱤᱧᱟᱹᱜ ᱯᱷᱳᱨ ᱡᱤ ᱦᱤᱥᱟᱹᱵ ᱴᱟᱱᱟᱣ ᱟᱣᱟᱭ᱾ ᱴᱟᱱᱟᱣ ᱫᱟᱲᱮᱭᱟᱜ ᱠᱟᱱᱟ ᱱᱤᱛᱚᱜ᱾
ᱯᱷᱟᱭᱤᱯ ᱡᱤ ᱨᱮᱜᱮ ᱡᱟᱥᱛᱤ ᱪᱟᱞᱟᱜ ᱠᱟᱱᱟ ᱦᱚᱭ ᱦᱚᱭ ᱠᱟᱛᱷᱟ ᱫᱚ ᱤᱱᱟᱹ ᱠᱟᱱ ᱜᱮᱭᱟ᱾
ᱦᱮᱸ
ᱩᱸ ᱟᱫᱚ ᱚᱝᱠᱟ ᱵᱮᱯᱟᱨ ᱡᱟᱭᱦᱳᱠ ᱚᱱᱟ ᱦᱚᱸ ᱦᱩᱭᱩᱜ ᱜᱮᱭᱟ᱾ ᱟᱫᱚ ᱪᱮᱫ ᱮᱢ ᱪᱤᱠᱟᱹ ᱫᱟᱲᱮᱭᱟᱜ-ᱟ ᱴᱮᱠᱱᱤᱠᱮᱞ ᱤᱥᱩ ᱫᱚ ᱛᱟᱦᱮᱱ ᱜᱮᱭᱟ ᱥᱮ᱾
ᱟᱸ
ᱟᱫᱚ ᱚᱱᱠᱟ ᱞᱮᱠᱟᱨᱮ ᱢᱮᱱᱫᱚ᱾ ᱡᱮ ᱟᱯᱮ ᱫᱤᱥᱚᱢ ᱫᱚ ᱛᱟᱦᱞᱮ ᱵᱷᱟᱹᱜᱤ ᱜᱮ ᱪᱟᱥᱵᱟᱥ ᱫᱚ ᱵᱟᱝ ᱨᱮᱦᱚᱸ᱾ ᱡᱟᱦᱟᱸ ᱫᱚᱢ ᱢᱮᱛᱟᱜ ᱠᱟᱱᱟ ᱪᱟ ᱱᱤᱛᱚ ᱵᱤᱠᱠᱷᱟᱛᱚ ᱡᱟᱭᱜᱟ ᱵᱟᱝ᱾
ᱦᱟᱸ ᱦᱳᱭ ᱦᱚᱭ᱾
ᱟᱫᱚ ᱛᱟᱦᱞᱮ ᱟᱯᱮ ᱚᱲᱟᱜ ᱫᱩᱣᱟᱹᱨ᱾ ᱠᱚᱫᱚ ᱪᱮᱫ ᱞᱮᱠᱟ ᱱᱚᱣᱟ ᱯᱟᱦᱟᱲ ᱮᱞᱟᱠᱟ ᱜᱮ ᱥᱮ ᱪᱮᱫ ᱞᱮᱠᱟ᱾
ᱵᱟᱝ ᱯᱟᱦᱟᱲ ᱮᱞᱟᱠᱟ ᱨᱮᱫᱚ ᱵᱟᱝ ᱦᱩᱭᱩᱜ ᱠᱟᱱᱟ ᱱᱚᱝᱠᱟ ᱥᱚᱢᱚ᱾ ᱥᱚᱛᱚᱞ ᱡᱟᱜᱟ ᱨᱮᱜᱮ ᱦᱩᱭᱩᱜ ᱠᱟᱱᱟ ᱥᱚᱢᱟᱱ ᱡᱟᱜᱟ ᱨᱮᱜᱮ ᱡᱮ ᱰᱟᱜᱤ ᱧᱚᱜ ᱜᱮᱭᱟ ᱵᱟᱝ ᱟᱫᱚ ᱯᱟᱦᱟᱲ ᱮᱞᱟᱠᱟ ᱫᱚ ᱵᱟᱝ ᱠᱟᱱᱟ᱾
ᱟᱫᱚ ᱛᱟᱦᱞᱮ ᱯᱟᱦᱟᱲ ᱠᱚᱫᱚ ᱛᱤᱱᱟᱹᱜ ᱥᱩᱨ ᱜᱮᱭᱟ ᱵᱩᱨᱩ ᱠᱚ ᱡᱟᱦᱟᱸ ᱵᱚᱱ᱾
ᱵᱩᱨᱩ ᱠᱚᱫᱚ ᱵᱷᱟᱜᱮ ᱡᱷᱟᱹᱞ ᱜᱮᱭᱟ ᱟᱞᱮ ᱴᱷᱮ ᱠᱷᱚᱱᱟᱜ ᱫᱚ ᱚᱝᱠᱟ ᱯᱟᱸᱪ᱾ ᱪᱷᱚᱥᱚ ᱠᱤᱞᱳᱢᱤᱴᱟᱨ ᱤᱝᱠᱟ ᱜᱮ ᱦᱩᱭᱩᱜ-ᱟ᱾ ᱟᱞᱮ ᱫᱚ ᱵᱷᱟᱜᱮ ᱡᱷᱟᱹᱞ ᱧᱚᱜ ᱨᱮᱜᱮ ᱢᱮᱱᱟᱜ ᱞᱮᱭᱟ ᱪᱮᱫᱟᱜ ᱠᱤ ᱵᱩᱨᱩ ᱠᱷᱚᱱᱟᱜ ᱫᱚ᱾
ᱚᱻ ᱛᱦᱟᱞᱮ ᱵᱩᱨᱩᱣᱟᱜ ᱢᱮᱫᱦᱟ ᱫᱚ ᱵᱟᱝᱯᱮ ᱧᱟᱢ ᱫᱟ᱾
ᱵᱟ ᱵᱟ
ᱟᱫᱚ ᱟᱯᱮᱥᱮᱫ ᱚᱝᱠᱟ ᱵᱩᱨᱩ ᱠᱚ ᱵᱚᱸᱜᱟ ᱵᱩᱨᱩ ᱠᱚ ᱦᱩᱭᱩᱜ ᱜᱮᱭᱟ ᱥᱮ ᱵᱟᱝ ᱵᱩᱨᱩ ᱪᱚᱴ ᱠᱚᱨᱮ ᱵᱚᱸᱜᱟ ᱠᱚ᱾
ᱚᱱᱟ ᱠᱚᱫᱚ ᱵᱟᱝ ᱜᱮᱞᱮ ᱧᱮᱞ ᱛᱤᱭᱟᱹᱜ ᱫᱟ ᱵᱟᱝ ᱧᱮᱞ ᱛᱤᱭᱟᱹᱜ ᱠᱟᱱᱟ ᱵᱟᱝ ᱯᱟᱥᱮᱜ᱾ ᱥᱮᱨᱢᱟ ᱠᱚ ᱡᱩᱫᱤ ᱥᱟᱯᱷᱟ ᱧᱚᱜ ᱞᱮᱠᱷᱟᱡ ᱫᱚ ᱦᱟᱱᱟᱴᱟᱜ ᱯᱩᱸᱰ ᱵᱩᱨᱩ ᱦᱟᱱᱛᱮᱱᱟᱜ ᱵᱚᱱ ᱧᱮᱞ ᱛᱤᱭᱟᱹᱜ ᱫᱟ᱾ ᱥᱮᱨᱢᱟ ᱠᱚ ᱡᱩᱫᱤ ᱵᱷᱟᱜᱮ ᱡᱩᱫᱤ ᱥᱟᱯᱷᱟ ᱧᱚᱜ ᱞᱮᱠᱷᱟᱡ ᱧᱮᱞᱚᱜ ᱠᱟᱱᱟ᱾ ᱠᱷᱟᱡ ᱫᱚ ᱵᱟᱝᱜᱮ ᱧᱮᱞᱚᱜ ᱠᱟᱱᱟ᱾
ᱦᱳᱭ ᱦᱳᱭ ᱴᱷᱤᱠ ᱠᱟᱛᱷᱟ ᱤᱱᱟᱹᱜᱮ᱾ ᱟᱫᱚ ᱚᱱᱠᱟ ᱞᱮᱠᱟᱨᱮ ᱟᱯᱮᱥᱮᱫ ᱫᱚ ᱢᱟᱱᱮ ᱟᱫᱚ ᱦᱩᱲᱩ ᱠᱚᱫᱚ ᱛᱟᱦᱞᱮ ᱛᱤᱱᱟᱹᱜ ᱜᱟᱱ ᱪᱟᱥ᱾ ᱠᱚᱫᱚ ᱮ ᱞᱟᱡ ᱟᱹᱥᱩᱞᱚᱜ ᱞᱮᱠᱟ ᱥᱮ ᱡᱚᱢ ᱠᱤᱨᱤᱧ ᱡᱚᱢ ᱟᱯᱮ ᱯᱮ ᱪᱟᱣᱞᱮ ᱠᱚᱫᱚ᱾
ᱟᱞᱮ ᱠᱚᱫᱚ ᱦᱩᱲᱩ ᱠᱚᱫᱚ ᱵᱟᱝ ᱜᱮᱞᱮ ᱪᱟᱥ ᱫᱟᱲᱮᱭᱟᱜ ᱠᱟᱱᱟ ᱪᱮᱫᱟᱜ ᱠᱤ ᱰᱟᱹᱜᱤ ᱜᱮᱭᱟ ᱡᱟᱜᱟ ᱫᱚ᱾ ᱫᱟᱜ ᱦᱚᱸ ᱵᱟᱝ ᱴᱟᱨᱦᱟᱜ ᱠᱟᱱᱟ ᱟᱨ ᱱᱚᱱᱛᱮ᱾ ᱱᱚᱣᱟᱢ ᱠᱤᱨᱤᱧ ᱡᱚᱢᱜᱮ ᱟᱥᱟ ᱵᱷᱚᱨᱥᱟ ᱨᱮᱫᱚ ᱟᱞᱮ ᱫᱚ ᱛᱮᱦᱮᱸᱱ ᱠᱟᱱᱟ ᱱᱤᱡᱮᱨᱟᱜ ᱡᱟᱜᱮ ᱚᱱᱟ ᱪᱟ᱾ ᱪᱟ ᱜᱮ ᱟᱠᱷᱨᱤᱧ ᱵᱟᱲᱟᱭᱮᱫᱟ ᱤᱱᱟᱹ ᱛᱮᱜᱮ ᱡᱟᱜᱮ ᱴᱟᱠᱟ ᱯᱚᱭᱥᱟ ᱦᱩᱭᱩᱜ ᱠᱟᱱᱟ ᱚᱱᱟ᱾ ᱛᱮᱜᱮᱞᱮ ᱡᱚᱢ ᱵᱟᱲᱟᱭᱮᱫᱟ ᱟᱨ ᱡᱟᱜ ᱟᱨ ᱠᱟᱹᱢᱤᱜ ᱠᱟᱱᱟ᱾
ᱪᱮᱫ ᱛᱮᱫ ᱠᱚ ᱟᱠᱷᱨᱤᱧᱟ ᱟᱨ ᱪᱮᱫ ᱞᱮᱠᱟ ᱛᱤᱱᱟᱹᱜ ᱠᱟᱛᱮ ᱯᱮ ᱟᱹᱠᱷᱨᱤᱧ ᱜᱮᱭᱟ ᱚᱱᱟ ᱠᱚᱫᱚ᱾
ᱪᱟ ᱠᱚᱫᱚᱞᱮ ᱟᱠᱷᱨᱤᱧ ᱜᱮᱭᱟ ᱡᱮ ᱦᱤᱥᱟᱹᱵ ᱚᱱᱟ᱾ ᱪᱚᱴ ᱨᱮᱭᱟᱜ ᱥᱟᱠᱟᱢ ᱡᱟᱞᱟ ᱥᱟᱠᱟᱢ ᱡᱮ ᱦᱤᱥᱟᱹᱵ ᱛᱟᱦᱮᱱ ᱜᱮᱭᱟ ᱵᱟᱝ᱾ ᱫᱟᱨᱮ ᱨᱮᱭᱟᱜ ᱡᱮᱦᱤᱥᱟᱹᱵ ᱟᱵᱚ ᱵᱚᱱ ᱧᱮᱞᱮᱜ ᱠᱟᱱ ᱠᱷᱟᱡ ᱡᱟᱦᱟᱱ ᱫᱟᱨᱮ ᱜᱮ ᱡᱟᱞᱟ ᱥᱟᱠᱟᱢ ᱧᱮᱞᱚᱜ ᱠᱟᱱᱟ ᱚᱱᱟ᱾ ᱠᱚᱵᱚᱱ ᱴᱩᱜᱚᱡ ᱟᱹᱜᱩ ᱞᱮᱠᱷᱟᱱ ᱢᱚᱡᱽ ᱜᱮ ᱞᱮᱵᱲᱮᱡ ᱜᱮ ᱦᱮᱸ ᱚᱱᱟ ᱦᱤᱥᱟᱹᱵ᱾ ᱜᱮ ᱟᱵᱚ ᱚᱱᱟ ᱪᱟ ᱫᱟᱨᱮ ᱨᱮᱭᱟᱜ ᱦᱚᱸ ᱰᱟᱸᱰᱟ ᱞᱟᱛᱟᱨ ᱛᱮ ᱢᱮᱱᱟᱜ-ᱟ ᱟᱫᱚ ᱚᱱᱟ ᱜᱮᱵᱚᱱ᱾ ᱴᱩᱜᱩᱡᱟ ᱴᱩᱜᱩᱡ ᱠᱟᱛᱮ ᱟᱫᱚ ᱚᱱᱮ᱾ ᱯᱟᱹᱭᱠᱟᱹᱲ ᱡᱮᱥᱮ ᱚᱠᱚᱭᱴᱟᱜ ᱠᱚ ᱢᱮᱛᱟᱣ ᱠᱚ᱾ ᱦᱮᱸ ᱩᱱᱠᱩ ᱠᱚ ᱤᱫᱤᱭᱮᱫᱟ ᱤᱫᱤ ᱠᱟᱛᱮ ᱡᱩᱫᱤ ᱢᱤᱫ ᱜᱟᱹᱰᱤ ᱦᱩᱭᱩᱜ ᱠᱷᱟᱡ᱾ ᱛᱚ ᱱᱤᱡᱮᱨ ᱛᱮᱦᱚᱸ ᱤᱫᱤᱜ ᱜᱮᱭᱟ ᱟᱨ ᱛᱷᱚᱲᱟ ᱜᱟᱱ ᱫᱚᱢ ᱪᱤᱠᱟᱭᱟ ᱵᱟᱝ᱾ ᱚᱱᱟᱛᱮ ᱩᱱᱠᱩ ᱯᱮᱠᱮᱴ ᱮᱢᱟ ᱠᱚ ᱦᱩᱭᱩᱜ ᱠᱟᱱᱟ ᱛᱚ ᱩᱱᱠᱩ ᱠᱚ ᱤᱫᱤᱭᱟ ᱢᱤᱞ ᱨᱮ ᱛᱚ ᱥᱚᱯᱛᱟᱦ ᱠᱷᱟᱱᱮᱠ ᱨᱮ ᱯᱟᱭᱥᱟ ᱧᱟᱢᱚᱜ ᱠᱟᱱᱟ᱾
ᱦᱮᱸ ᱟᱫᱚ ᱚᱱᱟ ᱫᱚ ᱠᱤᱨᱤᱧ ᱟᱹᱠᱷᱨᱤᱧ ᱫᱚ ᱪᱮᱫ ᱞᱮᱠᱟ ᱛᱤᱱᱟᱹᱜ ᱠᱟᱛᱮ ᱠᱚ ᱦᱟᱛᱟᱣᱟ ᱟᱯᱮᱥᱮᱫ?
ᱠᱮᱞᱳ ᱨᱮ ᱦᱤᱥᱟᱹᱵ ᱚᱱᱟ ᱠᱤᱞᱳ ᱦᱤᱥᱟᱹᱵ ᱪᱟᱞᱟᱜ ᱠᱟᱱᱟ ᱥᱮ ᱠᱮᱞᱳ ᱦᱤᱥᱟᱹᱵ ᱨᱮ ᱟᱢᱟᱜ ᱦᱤᱥᱟᱹᱵ ᱠᱟᱢ ᱯᱚᱸᱪᱤᱥ ᱛᱷᱮᱠᱮ ᱪᱷᱟᱵᱤᱥ ᱴᱟᱠᱟ᱾ ᱫᱟᱢ ᱦᱚᱸ ᱰᱷᱮᱨ ᱫᱟᱲᱮᱭᱟᱜ-ᱟ, ᱦᱮᱸ ᱟᱨ ᱫᱟᱢ ᱦᱚᱸ ᱰᱷᱮᱨ ᱫᱟᱲᱮᱭᱟᱜ-ᱟ, ᱫᱟᱢ ᱦᱚᱸ ᱠᱚᱢ ᱫᱟᱲᱮᱭᱟᱜ-ᱟ᱾ ᱚᱠᱟ ᱫᱚ ᱟᱴᱷᱨᱚ ᱴᱟᱠᱟ ᱯᱚᱱᱫᱽᱨᱚ ᱴᱟᱠᱟ ᱦᱤᱡᱩᱜ ᱠᱟᱱᱟ ᱟᱨ ᱚᱠᱟ ᱫᱚ ᱟᱨ ᱪᱷᱟᱵᱵᱤᱥ ᱴᱟᱠᱟ ᱛᱤᱨᱤᱥ ᱴᱟᱠᱟ ᱯᱚᱧᱪᱟᱥ ᱴᱟᱠᱟ ᱦᱟᱹᱵᱤᱪ ᱪᱟᱞᱟᱜ ᱠᱟᱱᱟ᱾
ᱚᱻ ᱟᱪᱪᱷᱟ ᱟᱪᱪᱷᱟ᱾
ᱚᱠᱚᱭᱟᱜ ᱫᱚ ᱚᱠᱚᱭᱟᱜ ᱫᱚ ᱞᱟᱦᱟ ᱧᱚᱜ ᱮᱱ ᱠᱷᱟᱡ ᱚᱠᱚᱭᱴᱟᱜ ᱫᱚ ᱢᱚᱡᱽ ᱧᱚᱜ ᱠᱮᱫ ᱛᱟᱭᱟ᱾
ᱦᱩᱸᱻᱦᱩᱸ᱾
ᱩᱱᱤᱭᱟᱜ ᱫᱚ ᱯᱚᱸᱪᱟᱥ ᱴᱟᱠᱟ ᱦᱟᱹᱵᱤᱡ ᱪᱚᱞᱞᱤᱥ ᱴᱟᱠᱟ ᱦᱟᱹᱵᱤᱡ ᱟᱨ ᱚᱠᱚᱭᱟᱜ ᱫᱚ ᱵᱟᱹᱲᱤᱡ ᱧᱚᱜ ᱜᱮᱭᱟ
ᱴᱷᱤᱠ ᱴᱷᱤᱠ ᱴᱷᱤᱠ᱾ ᱟᱪᱪᱷᱟ ᱚᱱᱟ ᱨᱮᱦᱚᱸ ᱠᱤ ᱚᱱᱠᱟ ᱛᱤᱡᱩ ᱠᱚᱠᱚ ᱞᱟᱜᱟᱜ ᱜᱮᱭᱟ ᱚᱱᱟ ᱪᱟ ᱫᱟᱨᱮ ᱠᱚᱨᱮᱜ?
ᱦᱳᱭ ᱛᱤᱡᱩ ᱫᱚ ᱛᱤᱡᱩ ᱫᱚᱠᱚ ᱞᱟᱜᱟᱜ ᱜᱮᱭᱟ ᱚᱱᱟ ᱠᱚ ᱨᱟᱱ ᱚᱱᱟ ᱨᱟᱱ ᱨᱮᱦᱮᱫ ᱦᱩᱭᱩᱜ ᱠᱟᱱᱟ ᱦᱩᱲᱩ ᱪᱮᱫ ᱪᱮᱫ ᱞᱮᱠᱟ ᱵᱚᱞᱮ ᱤᱧ ᱫᱩᱧ ᱵᱟᱰᱟᱭᱟ ᱦᱩᱲᱩ ᱠᱚ ᱨᱟᱱ ᱠᱚ ᱠᱤᱨᱤᱧᱟᱜ ᱜᱮᱭᱟ,
ᱦᱮᱸ ᱦᱮᱸ᱾
ᱦᱳᱭ ᱚᱱᱠᱟᱜ ᱜᱮ ᱚᱱᱟ ᱦᱚᱸ ᱚᱱᱟ ᱨᱮᱦᱚᱸ᱾
ᱟᱪᱪᱷᱟ ᱟᱪᱪᱷᱟ ᱟᱪᱷᱟ ᱡᱟᱭᱦᱳᱠ ᱟᱫᱚ ᱟᱞᱮ ᱫᱚ ᱜᱚᱢᱠᱮ ᱱᱤᱪᱷᱩ ᱥᱟᱺᱜᱤᱧ ᱜᱮᱭᱟᱞᱮ ᱦᱮᱸ ᱥᱮ ᱵᱟᱝ,
ᱠᱷᱚᱱ ᱫᱚ ᱟᱫᱚ ᱚᱱᱟ ᱦᱚᱛᱮᱫ ᱛᱮᱫᱚ ᱟᱞᱮ ᱫᱚ ᱚᱱᱮ ᱪᱟ ᱨᱮᱱᱟᱜ ᱜᱮᱞᱮ ᱟᱸᱡᱚᱢ ᱠᱟᱫᱟ ᱟᱨ ᱚᱱᱮ ᱦᱮᱸ ᱪᱟ ᱠᱚᱞᱮ ᱧᱩ ᱵᱟᱲᱟᱭᱟ ᱦᱟᱜ ᱤᱱᱟᱹ ᱜᱮ, ᱜᱮᱞᱮ ᱵᱟᱲᱟᱭᱟ ᱤᱱᱟᱹ ᱛᱟᱭᱚᱢ ᱫᱚ ᱟᱫᱚ ᱵᱟᱝᱞᱮ ᱵᱟᱲᱟᱭᱟ ᱪᱮᱫ ᱦᱚᱸ ᱦᱮᱸᱥᱮ ᱦᱚᱸ, ᱵᱟᱰᱟᱭ ᱦᱚᱸ ᱡᱟᱹᱨᱩᱲ ᱜᱮᱭᱟ ᱦᱩᱸ ᱚᱱᱟ ᱞᱟᱹᱜᱤᱫ ᱢᱟ ᱱᱚᱜ-ᱚᱭ ᱠᱚ ᱨᱚᱯᱚᱲ ᱦᱚᱪᱚᱭᱫᱟᱵᱚᱱ ᱮᱠᱵᱟᱨᱮ ᱱᱤᱭᱟᱹ ᱛᱮᱜᱮ ᱥᱟᱱᱟᱢᱟᱜ ᱟᱵᱚ ᱦᱮᱸ ᱦᱮᱸ ᱦᱮᱸ ᱦᱳᱭ ᱟᱫᱚ ᱤᱧ ᱦᱚᱸ ᱟᱨ ᱢᱤᱫᱴᱟᱝ ᱟᱨᱚᱸ ᱱᱚᱛᱮ ᱵᱟᱲᱟᱭ ᱥᱟᱱᱟᱧ ᱠᱟᱱᱟ, ᱟᱪᱪᱷᱟ ᱚᱱᱟ ᱫᱚ ᱢᱟᱱᱮ ᱪᱮᱫ ᱞᱮᱠᱟ ᱦᱮᱸ ᱡᱟᱦᱟᱸ ᱵᱚᱱ ᱢᱮᱛᱟᱜ ᱠᱟᱱ ᱫᱚ ᱵᱮᱨᱮᱞ ᱛᱮᱱᱟᱜ ᱫᱚ ᱪᱮᱫᱞᱮᱠᱟ ᱟᱹᱭᱠᱟᱹᱜ-ᱟ ᱛᱤᱱᱟᱹᱜ ᱴᱟ ᱠᱟᱥᱟ ᱠᱟᱥᱟᱣᱟ ᱥᱮ ᱵᱮᱨᱮᱞ ᱛᱮᱱᱟᱜ ᱫᱚ ᱱᱚᱝᱠᱟ ᱪᱤᱱᱤ ᱥᱟᱶᱛᱮ ᱦᱮᱰᱮᱡ ᱠᱟᱛᱮ ᱧᱩ ᱜᱟᱱᱚᱜ-ᱟᱥᱮ ᱵᱟᱝ? ᱛᱟᱦᱚᱞᱮ ᱚᱱᱟ ᱫᱚ
ᱵᱟᱝ ᱜᱟᱱᱚᱜ-ᱟ ᱪᱮᱫᱟᱜ ᱠᱤ ᱟᱵᱚ ᱫᱚ ᱚᱱᱟᱹ ᱦᱤᱥᱟᱹᱵ ᱫᱚ ᱨᱟᱱ ᱵᱚᱱ ᱞᱟᱜᱟᱣ ᱟᱜ ᱠᱟᱱᱟ ᱵᱟᱝ ᱨᱟᱱ ᱨᱮᱭᱟᱜ ᱮᱠᱥᱮᱱ ᱛᱟᱦᱮᱱ ᱠᱟᱱᱟ᱾ ᱮᱠᱥᱮᱱ ᱚᱱᱟ ᱪᱤᱱᱤ ᱦᱤᱥᱟᱹᱵ ᱵᱚᱱ ᱞᱟᱜᱟᱣ ᱠᱟᱛᱮᱫ ᱵᱚᱱ ᱦᱮᱰᱮᱡ ᱞᱮᱠᱷᱟᱡ ᱫᱚ ᱚᱱᱟ ᱫᱚ ᱢᱤᱫᱴᱮᱡ ᱠᱷᱚᱛᱤ ᱮᱢᱟ ᱦᱚᱲᱢᱚ ᱨᱮ, ᱠᱷᱚᱛᱤ ᱪᱮᱫ ᱵᱷᱟᱜᱮ ᱜᱮ ᱠᱷᱚᱛᱤᱭ ᱮᱢᱟ᱾ ᱛᱚ ᱟᱵᱚ ᱚᱱᱟ ᱱᱤᱡᱮᱨ ᱛᱮᱵᱚᱱ ᱵᱮᱱᱟᱣ ᱞᱮᱠᱷᱟᱱ ᱡᱟᱞᱟ ᱥᱟᱠᱟᱢ ᱴᱩᱸᱜᱩᱡ ᱟᱹᱜᱩ ᱠᱟᱛᱮᱫ ᱱᱤᱡᱮ ᱛᱮᱵᱚᱱ ᱵᱮᱱᱟᱣ ᱞᱮᱠᱷᱟᱡ ᱛᱟᱦᱚᱞᱮ ᱚᱱᱟ ᱫᱚ ᱟᱸᱫᱟᱠ ᱦᱩᱭᱩᱜ-ᱟ ᱡᱮ ᱦᱤᱥᱟᱹᱵ ᱵᱚᱱ ᱟᱛᱟᱭᱮᱫᱟ ᱪᱟᱣᱞᱮ ᱟᱛᱟᱭ ᱡᱮ ᱦᱤᱥᱟᱹᱵ ᱚᱠᱚᱭ ᱠᱚᱫᱚ ᱠᱚ ᱟᱛᱟᱭ ᱜᱮᱭᱟ ᱵᱟᱝ, ᱦᱳᱭ ᱚᱱᱠᱟ ᱵᱚᱱ ᱟᱸᱫᱟᱠᱟ᱾ ᱟᱸᱫᱟᱜ ᱠᱟᱛᱮᱫ ᱛᱟᱥᱮ ᱨᱚᱦᱚᱲ ᱦᱩᱭᱩᱜ-ᱟ ᱢᱚᱡᱽ ᱛᱮ ᱛᱟᱥᱮ ᱨᱚᱦᱚᱲ ᱠᱟᱛᱮᱫ, ᱚᱻ ᱩᱠᱷᱩᱲ ᱨᱮ ᱦᱩᱲᱩᱝ ᱠᱟᱛᱮᱫ ᱟᱸᱫᱟᱜ ᱠᱟᱛᱮᱫ ᱛᱟᱨᱯᱚᱨᱮ ᱛᱟᱥᱮ ᱨᱚᱦᱚᱲ ᱦᱩᱭᱩᱜ-ᱟ ᱚᱱᱟ ᱢᱚᱡᱽ ᱜᱮ ᱦᱩᱭᱱᱟ, ᱯᱮ ᱯᱩᱱ ᱫᱤᱱ ᱛᱟᱥᱤ ᱦᱩᱭᱩᱜ-ᱟ ᱛᱟᱨᱯᱚᱨᱮ ᱰᱤᱵᱟᱹ ᱨᱮ ᱵᱷᱚᱨᱟᱣ ᱠᱟᱛᱮ ᱛᱟᱨᱯᱚᱨᱮ ᱟᱵᱚ ᱚᱱᱟ ᱥᱤᱨᱤᱥ
ᱞᱟᱜᱟᱣ ᱠᱟᱛᱮ ᱵᱚᱱ ᱦᱮᱰᱮᱡ ᱠᱟᱛᱮ ᱵᱚᱱ ᱧᱩ ᱫᱟᱲᱮᱭᱟᱜ-ᱟ ᱟᱪᱪᱷᱟ ᱟᱪᱪᱷᱟ ᱡᱟᱭᱦᱳᱠ, ᱟᱫᱚ ᱜᱚᱝᱠᱮ ᱚᱱᱮ ᱡᱟᱦᱟᱸ ᱤᱭᱟᱹ ᱟᱞᱮ ᱥᱮᱫ ᱛᱮ ᱡᱟᱦᱟᱸ ᱞᱮᱠᱟ ᱢᱮᱱᱩᱯᱷᱮᱠᱪᱟᱨᱤᱝ ᱠᱟᱛᱮᱫ ᱦᱤᱡᱩᱜ ᱠᱟᱱᱟ, ᱢᱟᱱᱮ ᱠᱟᱹᱴᱤᱡ ᱠᱟᱹᱴ ᱠᱟᱹᱴᱤᱡ ᱚᱱᱮ ᱜᱩᱰᱨᱩᱡ ᱜᱩᱰᱨᱩᱡ ᱡᱟᱦᱟᱸ ᱫᱚᱠᱚ ᱞᱟᱹᱭᱮᱫ ᱫᱚ ᱢᱟᱱᱮ ᱤᱭᱟᱹ ᱜᱩᱨᱤᱡ ᱞᱮᱠᱟ ᱥᱮ ᱚᱱᱟ ᱠᱟᱹᱨᱠᱷᱟᱱᱟ ᱨᱮᱫᱚ ᱪᱮᱫ ᱞᱮᱠᱟ ᱚᱱᱟ ᱯᱤᱥᱟᱹᱭᱚᱜ ᱠᱟᱱᱛᱮ, ᱚᱱᱟ ᱱᱚᱝᱠᱟ ᱨᱮ ᱛᱮᱭᱟᱨᱚᱜ ᱠᱟᱱᱟ᱾ ᱚᱱᱟ ᱫᱚ ᱠᱟᱹᱨᱠᱷᱟᱱᱟ ᱚᱱᱟ ᱠᱟᱹᱨᱠᱷᱟᱱᱟᱫᱚ ᱚᱱᱟ ᱫᱚ
ᱡᱮ ᱟᱵᱳ, ᱚᱱᱟ ᱵᱚᱱ ᱵᱷᱚᱨᱟᱣᱫᱟ ᱡᱮ ᱦᱤᱥᱟᱹᱵ ᱢᱮᱥᱤᱱ ᱨᱮ ᱚᱸᱰᱮ ᱜᱮ ᱜᱮ ᱵᱮᱞᱴ ᱟᱹᱪᱩᱨᱚᱜ ᱠᱟᱱᱟ ᱥᱮ ᱚᱱᱟ ᱛᱮᱜᱮ ᱚᱱᱟ ᱫᱚ ᱠᱟᱹᱴᱤᱡ ᱠᱟᱹᱴᱤᱡ ᱜᱩᱨᱵᱩᱡ ᱞᱮᱠᱟ ᱜᱳᱞ ᱜᱮ ᱵᱮᱱᱟᱜ ᱠᱟᱱᱟ ᱚᱱᱟᱛᱮ ᱾
ᱟᱪᱪᱷᱟ ᱟᱪᱪᱷᱟ ᱟᱪᱪᱷᱟ ᱠᱷᱟᱡ ᱫᱚ ᱚᱱᱟ ᱫᱚ ᱚᱝᱠᱟ ᱫᱚ ᱵᱟᱝ ᱵᱮᱱᱟᱜ -ᱟ᱾ ᱮᱠᱮᱵᱟᱨᱮ ᱚᱱᱟ ᱪᱟᱯᱴᱷᱟ ᱪᱟᱯᱴᱷᱟ ᱱᱤᱡᱮ ᱛᱮ ᱪᱮᱫ ᱞᱮᱠᱟ ᱵᱮᱱᱟᱜ᱾ ᱦᱳᱭ ᱚᱱᱠᱟ ᱵᱮᱱᱟᱜ-ᱟ ᱱᱚᱣᱟ ᱫᱚ᱾ ᱟᱪᱪᱷᱟ ᱟᱪᱪᱷᱟ ᱟᱫᱚ, ᱦᱳᱭ ᱚᱱᱟ ᱨᱮᱱᱟᱜ ᱱᱟᱱᱟᱦᱩᱱᱟᱹ ᱯᱷᱤᱵᱟᱨ ᱡᱟᱦᱟᱸ ᱞᱮᱠᱟ ᱟᱹᱭᱠᱟᱹᱜᱼᱟ ᱥᱮ ᱵᱟᱝ? ᱟᱫᱚ ᱚᱱᱟ ᱞᱮᱠᱟ ᱜᱮᱠᱚ ᱞᱟᱹᱭᱟ᱾ ᱡᱮ ᱪᱟᱠᱟ ᱥᱟᱠᱟᱢ ᱫᱚ ᱟᱵᱚ ᱫᱚ ᱟᱞᱟᱫᱟ ᱵᱟᱝᱢᱟ ᱚᱨᱤᱡᱤᱱᱟᱞ- ᱟ ᱫᱚ ᱵᱟᱞᱮ ᱧᱟᱢ ᱮᱫᱟ ᱥᱮ ᱪᱮᱫ ᱞᱮᱠᱟ ᱠᱚ ᱞᱟᱹᱭ᱾ ᱦᱚᱪᱚᱭᱮᱫᱟ᱾ ᱚᱱᱟᱨᱮ ᱠᱚᱱᱳ ᱠᱤᱪᱷᱩ ᱡᱟᱦᱟᱱᱟᱜ ᱚᱱᱠᱟ ᱢᱮᱥᱟᱢᱤᱥᱤ ᱦᱮᱱᱟᱜ- ᱟ ᱥᱮ ᱪᱮᱫ ᱞᱮᱠᱟ? ᱢᱮᱥᱟ ᱢᱤᱥᱤ ᱫᱚ ᱯᱟᱥᱮᱜ ᱵᱟᱝ ᱜᱮᱠᱚ ᱞᱟᱜᱟᱣᱟᱜ ᱠᱟᱱᱟ᱾ ᱪᱮᱫᱟᱜ ᱠᱤ ᱡᱮᱥᱮ ᱧᱮᱞᱚᱜ ᱠᱟᱱᱟ ᱠᱟᱨᱠᱷᱟᱱᱟ ᱠᱚᱨᱮ ᱵᱟᱝ ᱦᱩᱸᱦᱩᱸ᱾ ᱛᱚ ᱢᱮᱥᱟᱢᱤᱥᱤ ᱫᱚ ᱯᱟᱥᱮᱫ ᱫᱚ ᱵᱟᱹᱱᱩᱜᱼᱟ᱾ ᱚᱱᱟ ᱦᱚᱸ ᱟᱭᱢᱟ ᱨᱚᱠᱚᱢ ᱢᱮᱱᱟᱜᱼᱟ᱾ ᱵᱟᱝ ᱦᱳᱭ ᱦᱳᱭ ᱾ ᱛᱚ ᱠᱟᱹᱴᱤᱡ ᱜᱩᱸᱰᱟᱹᱣᱟᱜ ᱫᱚ ᱮᱠ ᱱᱟᱢᱵᱟᱨ ᱚᱱᱟ ᱠᱷᱚᱱᱟᱜ ᱞᱟᱹᱴᱩ
ᱫᱩ ᱱᱟᱢᱵᱟᱨ, ᱛᱤᱱᱟᱹᱜ ᱞᱟᱹᱴᱩ ᱪᱟᱞᱟᱜ-ᱟ ᱤᱱᱟᱹᱜ ᱜᱮ ᱱᱟᱢᱵᱟᱨ᱾
ᱜᱮ ᱱᱟᱢᱵᱟᱨ ᱰᱷᱮᱨᱚᱜ ᱠᱟᱱᱟ᱾
ᱚᱝᱠᱟ ᱫᱚᱥ ᱯᱚᱱᱫᱨᱚ ᱱᱟᱢᱵᱟᱨ ᱦᱟᱹᱵᱤᱡ ᱯᱟᱥᱮᱡ ᱢᱮᱱᱟᱜᱼᱟ᱾ ᱟᱹᱞᱤᱧ ᱦᱚᱸ ᱵᱟᱨᱯᱮ ᱫᱷᱟᱣ ᱚᱱᱟ ᱠᱟᱨᱠᱷᱟᱱᱟ ᱨᱮ
ᱚᱱᱟ ᱨᱮ ᱠᱟᱹᱢᱤ ᱞᱤᱸᱧ ᱪᱟᱞᱟᱣ ᱵᱟᱲᱟᱣᱟ᱾ ᱧᱮᱞ ᱵᱟᱲᱟ ᱠᱮᱫᱟ ᱞᱤᱸᱧ ᱥᱮ ᱟᱪᱪᱷᱟ᱾
ᱚᱱᱟ ᱛᱮ ᱞᱤᱸᱧ ᱦᱮᱸ ᱵᱟᱲᱟᱭ ᱫᱟᱲᱮᱭᱟᱜ ᱠᱟᱱᱟ ᱞᱤᱸᱧ ᱾
ᱟᱪᱪᱷᱟ ᱩᱱᱠᱩ ᱠᱤ ᱮ ᱡᱟᱦᱟᱸ ᱞᱟᱹᱭ ᱠᱮᱫ ᱫᱚ ᱡᱮ ᱟᱯᱮ ᱫᱚ ᱦᱮᱡ ᱠᱟᱛᱮᱫ ᱛᱟᱥᱮ ᱨᱚᱦᱚᱲ ᱫᱚ ᱵᱟᱝ ᱮᱠᱟᱞᱛᱮ ᱵᱮᱨᱮᱞ ᱞᱟᱜ ᱛᱮᱜᱮᱯᱮ ᱟᱠᱷᱨᱤᱸᱧᱟ ᱥᱮ ᱪᱮᱫ ᱞᱮᱠᱟ ᱥᱮ ᱛᱟᱥᱮ ᱨᱚᱦᱚᱲ ᱠᱟᱛᱮ? ᱟᱠᱷᱨᱤᱸᱧᱟ ᱟᱨ ᱦᱮᱸ ᱟᱞᱮ ᱫᱚ ᱵᱮᱨᱮᱞᱟᱜ ᱜᱮ ᱱᱤᱡᱮᱨᱟᱜ ᱵᱮᱨᱮᱞ ᱛᱮᱜᱮᱞᱮ ᱟᱠᱷᱨᱤᱸᱧ ᱜᱮᱭᱟ ᱡᱟᱦᱟᱸᱭᱟᱜ ᱦᱚᱲᱟᱜ ᱜᱮ᱾
ᱟᱪᱪᱷᱟ ᱟᱪᱪᱷᱟ ᱟᱪᱷᱟ ᱟᱫᱚ ᱟᱨ ᱠᱟᱹᱨᱠᱷᱟᱱᱟ ᱨᱮᱫᱚ ᱚᱱᱟ ᱫᱚ ᱛᱟᱥᱮ ᱨᱚᱦᱚᱲ ᱫᱟᱠᱚ, ᱛᱟᱨᱯᱚᱨ ᱱᱚᱣᱟ ᱢᱮᱱᱩᱯᱷᱮᱠᱪᱟᱨᱤᱝ ᱦᱩᱭᱩᱜ -ᱟ ᱥᱮ ᱪᱮᱫ ᱞᱮᱠᱟ ᱾
ᱦᱳᱭ ᱚᱱᱟ ᱫᱚ ᱢᱟᱱᱮ ᱪᱮᱫ ᱞᱮᱠᱟ ᱢᱟᱥᱮ ᱞᱟᱹᱭ ᱵᱮᱱ ᱢᱤᱫᱴᱮᱡ ᱫᱚᱦᱚ ᱡᱟᱭᱜᱟ, ᱢᱮᱱᱟᱜᱼᱟ ᱦᱮᱸ ᱞᱟᱹᱴᱩ ᱡᱟᱭᱜᱟ ᱛᱮᱜᱮ ᱫᱚᱦᱚ ᱡᱟᱭᱜᱟ ᱢᱮᱱᱟᱜᱼᱟ ᱞᱟᱹᱴᱤ ᱞᱟᱹᱴᱩ ᱡᱟᱭᱜᱟ ᱛᱮ ᱠᱟᱨᱠᱷᱟᱱᱟ ᱢᱮᱱᱟᱜᱼᱟ᱾ ᱚᱸᱰᱮ ᱫᱚᱦᱚᱭᱮᱫᱟ᱾ ᱞᱟᱛᱟᱨ ᱠᱷᱚᱱᱟᱜ ᱯᱷᱮᱱ ᱛᱮᱸᱦᱮᱱ ᱠᱟᱱᱟ᱾ ᱞᱟᱹᱴᱩ ᱯᱷᱮᱱ ᱚᱱᱟ ᱛᱮᱠᱚ ᱦᱚᱭ ᱦᱚᱭ᱾ ᱚᱱᱟ ᱫᱚ ᱟᱥᱤᱫ ᱦᱚᱪᱚᱭ ᱫᱟᱠᱚ, ᱚᱱᱟ ᱨᱮᱭᱟᱜ ᱨᱚᱥ ᱛᱤᱱᱟᱹᱜ ᱢᱮᱱᱟᱜᱼᱟ᱾ ᱚᱱᱟ ᱨᱚᱥ ᱠᱚ ᱟᱸᱡᱮᱫ ᱧᱚᱜ ᱦᱚᱪᱚᱭᱮᱫᱟ ᱟᱸᱡᱮᱫ ᱧᱚᱜ ᱦᱚᱪᱚ ᱠᱟᱛᱮᱫ ᱟᱫᱚ ᱛᱟᱨᱯᱚᱨᱮ ᱚᱱᱟ ᱠᱚ ᱤᱭᱟᱹᱭᱮᱫᱟ᱾ ᱚᱱᱟ ᱢᱤᱥᱤᱱ ᱨᱮᱠᱚ ᱵᱷᱚᱨᱟᱣ ᱠᱟᱛᱮᱫ ᱛᱟᱨᱯᱚᱨ ᱮ ᱜᱩᱰᱟᱹᱜ᱾
ᱜᱩᱸᱰᱟᱹᱜ ᱠᱟᱱᱟ᱾ ᱟᱪᱪᱷᱟ ᱟᱪᱪᱷᱟ ᱡᱟᱭᱦᱳᱠ ᱟᱹᱰᱤ ᱱᱟᱯᱟᱭ ᱠᱟᱛᱷᱟ ᱠᱟᱱ ᱜᱮ ᱾ ᱦᱳᱭ ᱟᱫᱚ ᱚᱝᱠᱟ ᱞᱮᱠᱟ ᱛᱮᱜᱮ ᱟᱞᱮ ᱦᱚᱸᱞᱮ ᱵᱟᱰᱟᱭ ᱠᱟᱫᱟ ᱟᱨ ᱚᱱᱟ ᱚᱱᱟ ᱜᱨᱤᱱ ᱴᱤ ᱫᱚ ᱪᱮᱫ ᱞᱮᱠᱟ ᱠᱟᱛᱮᱜ ᱢᱮᱱᱟᱜ ᱠᱟᱱᱟ ᱚᱱᱟ ᱜᱨᱤᱱ ᱴᱤ ᱨᱮᱱᱟᱜ ᱡᱟᱦᱟᱸ ᱞᱮᱠᱟ᱾
ᱜᱮᱨᱮᱱ ᱴᱤ ᱢᱟ ᱮᱱᱛᱮ ᱟᱹᱞᱤᱸᱧ ᱦᱚᱸ ᱟᱹᱣᱲᱤ ᱞᱟᱹᱭ ᱟᱹᱣᱨᱤ ᱞᱤᱸᱧ ᱧᱮᱞ ᱛᱤᱭᱳᱜᱟ ᱜᱚᱝᱠᱮ, ᱚᱱᱟᱫᱚ ᱵᱟᱹᱞᱤᱸᱧ ᱞᱟᱹᱭ ᱫᱟᱲᱮᱜ ᱠᱟᱱᱟ ᱾
ᱚᱻ ᱟᱪᱪᱷᱟ ᱟᱪᱪᱷᱟ ᱾ ᱟᱨ ᱚᱱᱟ ᱦᱮᱸᱫᱮ ᱠᱟᱞᱟᱨ ᱪᱮᱫᱠᱟᱨᱮ ᱦᱤᱡᱩᱹᱜ ᱠᱟᱱᱟ ᱾ᱚᱱᱟ ᱵᱟᱠᱷᱨᱟ ᱛᱮ ᱡᱩᱫᱤᱢ ᱞᱟᱹᱭ ᱠᱤᱸᱧᱟ ᱜᱨᱤᱱ ᱴᱤ ᱫᱚ ᱠᱤᱱᱛᱩ ᱤᱭᱟᱹ ᱜᱮᱭᱟ ᱚᱱᱟ ᱫᱚ ᱦᱟᱹᱨᱭᱟᱹᱨ ᱜᱮ᱾ ᱛᱟᱦᱮᱸᱱᱟ ᱟᱵᱚᱣᱟᱜ ᱡᱟᱦᱟᱸ ᱫᱟᱨᱮ ᱥᱟᱠᱟᱢ ᱨᱮᱱᱟᱜ ᱫᱚ, ᱚᱱᱠᱟᱜ ᱜᱮ ᱧᱮᱞᱚᱜᱚᱜᱼᱟ ᱟᱨ ᱠᱤᱱᱛᱩ ᱡᱟᱦᱟᱸ ᱟᱞᱮ ᱡᱟᱦᱟᱸ ᱮᱢᱱᱤᱛᱮ ᱠᱤᱨᱤᱧ ᱦᱩᱭᱩᱜᱼᱟ ᱚᱱᱟ ᱠᱚᱫᱚ ᱫᱟᱢ ᱠᱚᱢ ᱜᱮᱭᱟ ᱠᱤᱸᱱᱛᱩ ᱚᱱᱟ ᱫᱚ ᱚᱱᱮ ᱤᱧ ᱞᱟᱹᱭ ᱞᱮᱠᱟ ᱚᱱᱟ ᱫᱚ ᱦᱮᱸᱫᱮ ᱜᱮ ᱧᱮᱞᱚᱜᱼᱟ ᱪᱮᱫᱟᱜ? ᱧᱮᱞᱚᱜᱼᱟ ᱥᱟᱠᱟᱢ ᱢᱟᱛᱚ ᱦᱟᱹᱲᱤᱭᱟᱲ ᱜᱮᱭᱟ᱾
ᱦᱮᱸ ᱪᱮᱫᱟᱜ ᱠᱤ ᱧᱮᱸᱞᱚᱜᱼᱟ ᱚᱱᱟ ᱫᱚ ᱵᱮᱞᱴ ᱨᱮ ᱪᱟᱞᱟᱣ ᱪᱟᱞᱟᱣ ᱛᱮ ᱵᱚᱞᱚᱜ ᱠᱟᱱᱟ ᱵᱟᱝ᱾ ᱚᱱᱟ ᱜᱳᱞ ᱦᱤᱥᱟᱹᱵ ᱛᱮ ᱦᱟᱸᱰᱮ ᱢᱤᱫᱴᱮᱡ ᱡᱟᱜᱟ ᱨᱮ ᱚᱱᱟ ᱦᱤᱴᱟᱨ ᱞᱮᱠᱟ ᱛᱟᱸᱦᱮᱱ ᱠᱟᱱᱟ᱾ ᱚᱸᱰᱮ ᱟᱛᱟᱜ ᱠᱟᱱᱟ ᱟᱛᱟ ᱞᱮᱱᱠᱷᱟᱱ ᱚᱱᱟ ᱫᱚ ᱦᱮᱸᱫᱮᱜ ᱠᱟᱱᱟ ᱚᱸᱰᱮ ᱜᱮ᱾
ᱟᱪᱪᱷᱟ ᱟᱪᱪᱷᱟ ᱚᱱᱟᱨᱮ ᱛᱤᱱᱟᱹᱜ ᱚᱱᱟ ᱨᱟᱱ ᱨᱮ ᱢᱮᱰᱤᱥᱤᱱ ᱢᱮᱱᱟᱜᱼᱟ ᱪᱮᱫ ᱠᱚ ᱢᱮᱱᱟᱜᱼᱟ ᱡᱚᱛᱚ ᱟᱠᱟ ᱟᱠᱟᱱ ᱛᱮ ᱚᱱᱟ ᱠᱚ ᱩᱰᱩᱠ ᱪᱟᱵᱟᱜᱼᱟ᱾ ᱟᱪᱪᱷᱟ
ᱦᱮᱸ ᱚᱸᱰᱮ ᱠᱚᱭᱞᱟ ᱛᱮ ᱚᱱᱟ ᱢᱤᱥᱤᱱ ᱪᱚᱴ ᱨᱮᱠᱚ ᱦᱮ ᱦᱮᱰᱮᱡ ᱫᱟ ᱥᱮ ᱟᱫᱚ ᱚᱸᱰᱮᱜᱮ ᱟᱫᱚ ᱟᱛᱟ ᱟᱛᱟ ᱛᱮ ᱡᱚᱛᱚ ᱦᱮᱸᱫᱮᱜ ᱠᱟᱱᱟ ᱚᱱᱟ ᱫᱚ᱾ ᱛᱟᱨᱯᱚᱨᱮ ᱟᱵᱚ ᱵᱚᱱ ᱧᱟᱢ ᱫᱟ ᱚᱸᱰᱮ ᱠᱷᱚᱱᱟᱜ ᱜᱮ ᱮᱠ ᱱᱟᱢᱵᱟᱨ ᱫᱩᱭ ᱱᱟᱵᱟᱨ ᱚᱸᱰᱮ ᱜᱮ ᱵᱷᱟᱜᱚᱜ ᱠᱟᱱᱟ ᱚᱸᱰᱮ ᱪᱟᱞᱱᱤᱜ ᱠᱟᱱᱟ᱾
ᱢᱮᱥ ᱪᱟᱞᱱᱟ ᱦᱮᱸ ᱦᱮᱸ ᱟᱪᱪᱷᱟ ᱟᱪᱪᱷᱟ ᱚᱱᱠᱟ ᱵᱮᱯᱟᱨ ᱛᱟᱦᱞᱮ ᱵᱟᱝ ᱦᱳᱭ ᱟᱨᱠᱤ ᱟᱢ ᱴᱷᱮᱱ ᱠᱷᱚᱱ ᱱᱚᱣᱟ ᱵᱟᱲᱟᱭ ᱠᱟᱛᱮᱜ ᱟᱹᱰᱤ ᱢᱤᱫᱴᱟᱝ ᱨᱟᱹᱥᱠᱟᱹᱧ ᱟᱹᱭᱠᱟᱹᱣ ᱠᱮᱫᱟ ᱦᱳᱭ ᱛᱳ ᱤᱧ ᱢᱮᱱ ᱫᱟ. ᱧ ᱮ ᱛᱟᱭᱚᱢ ᱫᱟᱨᱟᱢ ᱦᱳᱭᱛᱳ ᱤᱧ ᱥᱮᱱᱚᱜ ᱫᱟᱲᱮᱜ ᱥᱮ ᱵᱟᱹᱧ ᱥᱮᱱ ᱫᱟᱲᱮᱜ-ᱟ ᱢᱮᱱᱠᱷᱟᱱ ᱤᱧ ᱪᱟᱞᱟᱣ ᱨᱮᱱᱟᱜ ᱫᱚᱢᱮ ᱢᱮᱫᱴᱟᱝ ᱨᱟᱹᱥᱠᱟᱹᱧ ᱟᱹᱭᱠᱟᱹᱣᱟ᱾ ᱟᱪᱪᱷᱟ ᱟᱯᱮ ᱥᱮᱫ ᱠᱤ ᱚᱱᱟ ᱜᱚᱨᱚᱢ ᱫᱤᱱ ᱮᱸ ᱜᱚᱨᱚᱢ ᱟᱹᱭᱠᱟᱹᱜ ᱜᱮᱭᱟ ᱪᱟᱹᱛ-ᱵᱟᱹᱭᱥᱟᱹᱠ ᱫᱤᱱ ᱡᱟᱦᱟᱸ ᱵᱚᱱ ᱢᱮᱛᱟᱜ ᱠᱟᱱ ᱫᱚ᱾
ᱦᱮᱸ ᱵᱷᱟᱜᱮ ᱜᱚᱨᱚᱢ ᱜᱮ ᱟᱹᱭᱠᱟᱹᱜ-ᱟ᱾
ᱦᱮᱸ ᱟᱠᱟ ᱟᱹ ᱫᱟᱨᱡᱤᱞᱤᱝ ᱥᱮᱫ ᱫᱚᱠᱚ ᱞᱟᱹᱭ ᱫᱚ ᱵᱟᱝᱢᱟ ᱵᱟᱝ ᱜᱚᱨᱚᱢᱟ ᱥᱮ ᱪᱮᱫ ᱫᱚᱢᱮ ᱨᱮᱭᱟᱲ
ᱦᱮᱸ ᱵᱟᱝ ᱚᱱᱛᱮ ᱫᱚ ᱜᱚᱨᱚᱢ ᱦᱚᱸ ᱜᱚᱨᱚᱢ ᱵᱟ ᱢᱤᱰᱤᱭᱟᱢ ᱥᱟᱭᱤᱡᱽ ᱠᱟᱱᱟ ᱚᱱᱛᱮ ᱫᱚ ᱟᱹᱰᱤ ᱜᱚᱨᱚᱢ ᱦᱚᱸ ᱵᱟᱝ ᱟᱹᱰᱤ ᱨᱮᱭᱟᱲ ᱦᱚᱸ ᱵᱟᱝ ᱢᱤᱰᱤᱭᱟᱢ ᱥᱟᱭᱤᱡ ᱟᱨ ᱪᱟ ᱵᱟᱜᱟᱱ ᱨᱮᱫᱚ ᱧᱮᱞᱚᱜ ᱠᱟᱱᱟ ᱤᱱᱟᱹ ᱦᱤᱥᱟᱹᱵ ᱫᱚ ᱟᱹᱰᱤ ᱜᱚᱨᱚᱢ ᱦᱚᱸ ᱵᱟᱝ ᱫᱚᱨᱠᱟᱨᱟ ᱟᱹᱰᱤ ᱫᱟᱜ ᱦᱚᱸ ᱵᱟᱝ ᱫᱚᱨᱠᱟᱱᱟ᱾
ᱦᱮᱸ ᱦᱳᱭ ᱟᱫᱚ ᱚᱱᱟ ᱠᱷᱟᱹᱛᱤᱜ ᱚᱱᱟ ᱠᱷᱟᱹᱛᱤᱨ ᱛᱮ ᱜᱮ ᱛᱚ ᱠᱩᱠᱞᱤ ᱱᱤᱭᱟᱹ ᱠᱟᱨᱚᱱ ᱫᱚᱦᱚ ᱞᱟᱜ ᱟ ᱟᱯᱮ ᱯᱮ ᱪᱟ ᱯᱮ ᱪᱟᱥᱮᱜ ᱫᱚ ᱛᱟᱦᱚᱞᱮ ᱞᱮᱫᱤᱧ ᱛᱟᱦᱞᱮ ᱱᱤᱭᱟᱹ ᱞᱮᱠᱟ ᱨᱮᱫᱚ ᱪᱤᱠᱟᱹ ᱞᱮᱠᱟ ᱨᱮ ᱦᱳᱭᱳᱜ ᱠᱟᱱ ᱛᱟᱯᱮᱭᱟ ᱫᱚᱢᱮ ᱡᱚᱠᱷᱚᱱ ᱜᱚᱨᱚᱢᱟ ᱟᱯᱮ ᱥᱮᱫ ᱫᱚ᱾
ᱫᱚᱢᱮ ᱜᱚᱨᱚᱢ ᱞᱮᱠᱷᱟᱡ ᱫᱚ ᱚᱱᱟᱹ ᱫᱚ ᱢᱟᱱᱮ ᱜᱚᱨᱚᱢ ᱡᱚᱠᱷᱚᱡ ᱫᱚ ᱯᱟᱹᱛᱤ ᱪᱟ ᱯᱟᱹᱛᱤ ᱦᱟᱨᱟᱜ ᱠᱟᱱ ᱛᱟᱵᱩᱱᱟ ᱦᱮᱸ᱾ ᱟᱨ ᱨᱮᱭᱟᱲ ᱞᱮᱠᱷᱟᱡ ᱫᱚ ᱯᱟᱹᱛᱤ ᱵᱟᱭ ᱦᱟ ᱵᱟᱝ ᱜᱮ ᱦᱟᱨᱟ ᱦᱚᱪᱚᱜ-ᱟ ᱨᱮᱭᱟᱲ ᱫᱤᱱ ᱫᱚ ᱚᱱᱮ ᱫᱟᱨᱮ ᱛᱟᱹᱵᱩᱱ ᱢᱟᱸᱜ ᱫᱟ ᱟᱵᱚ ᱫᱚ ᱦᱮᱸ ᱟᱨ ᱵᱟᱹᱨᱥᱟᱹ ᱫᱤᱱ ᱫᱚ ᱟᱵᱚ ᱫᱚ ᱱᱟ. ᱜ ᱟᱨᱦᱚᱸ ᱟᱹᱰᱤ ᱯᱨᱚᱯᱷᱤᱴ ᱦᱩᱭᱩᱜ ᱠᱟᱱᱟ ᱪᱮᱫᱟᱜ ᱠᱤ ᱵᱟᱹᱨᱥᱟ ᱫᱤᱱ ᱫᱚ ᱟᱵᱚ ᱨᱟᱱ ᱵᱚᱱ ᱮᱢᱟᱜ ᱠᱟᱱᱟ ᱢᱚᱸᱡᱽ ᱢᱚᱸᱡᱽ ᱨᱟᱱ ᱵᱚᱱ ᱮᱢᱟ ᱛᱤᱱᱟᱹᱜ ᱵᱚᱱ ᱮᱢᱟ ᱤᱱᱟᱹᱜ ᱟᱵᱚᱣᱟᱜ ᱯᱨᱚᱯᱷᱮᱴ ᱦᱩᱭᱩᱜ-ᱟ᱾
ᱟᱪᱪᱷᱟ ᱟᱪᱪᱷᱟ ᱟᱨ ᱫᱟᱨᱮ ᱫᱚ ᱛᱤᱱᱟᱹᱜ ᱯᱮ ᱢᱚᱴᱟ ᱦᱚ ᱪᱚᱭ ᱜᱮᱭᱟ ᱥᱮ ᱵᱟᱝᱯᱮ ᱢᱚᱴᱟ ᱦᱚᱪᱚ ᱵᱟᱯᱮ ᱦᱟᱨᱟᱪᱚᱣᱟᱜ ᱜᱮᱭᱟ ᱚᱱᱟ ᱫᱚ᱾
ᱵᱟ ᱫᱟᱨᱤ ᱫᱚ ᱦᱮᱭᱮᱥᱴ ᱰᱟᱸᱰᱟ ᱞᱟᱛᱟᱨ ᱨᱮᱜᱮ ᱛᱮᱦᱮᱱ ᱠᱟᱱᱟ ᱡᱟᱹᱥᱛᱤ ᱫᱚ ᱵᱟᱵᱚᱱ ᱦᱟᱨᱟ ᱚᱪᱚᱣᱟᱜ ᱠᱟᱱᱟ᱾ ᱟᱨ ᱢᱚᱴᱟ ᱞᱟᱛᱟᱨ ᱫᱚ ᱛᱤᱱᱟᱹᱜ ᱢᱚᱴᱟ ᱢᱚᱴᱟᱜ-ᱟ ᱪᱮᱫᱟᱜ ᱵᱚᱱ ᱢᱟᱜ ᱤᱫᱤᱭᱮᱫᱟ
ᱦᱚᱭ ᱯᱷᱮᱰ ᱨᱮᱜᱮ ᱯᱮ ᱢᱟᱸᱜ ᱯᱷᱮᱰ ᱨᱮᱜᱮ ᱢᱟᱸᱜ ᱜᱟᱱᱰᱤᱡᱚᱜ-ᱟ ᱵᱟᱝ?
ᱵᱟᱝ ᱪᱮᱛᱟᱱ ᱨᱮ ᱯᱟᱸᱪ ᱵᱚᱪᱷᱚᱨ ᱠᱷᱟᱡ ᱟᱨ ᱞᱟᱛᱟᱨ ᱨᱮ ᱢᱤᱜ ᱵᱚ ᱪᱷᱚᱨ ᱢᱟᱸᱜᱽ ᱢᱮ ᱚᱱᱟ ᱦᱟᱨᱟᱜ ᱛᱮ ᱪᱤᱠᱟᱜ ᱛᱮ ᱚᱱᱠᱟ ᱪᱷᱚ ᱥᱟᱛ ᱢᱟᱥ ᱞᱟᱜᱟᱜ-ᱟ ᱞᱟᱛᱟᱨ ᱨᱮᱭᱟᱜ ᱢᱟᱸᱜ ᱞᱮᱠᱷᱟᱡ᱾ ᱛᱚ ᱚᱱᱟ ᱦᱟᱨᱟᱜ-ᱟ ᱪᱷᱚ ᱢᱟᱥ ᱞᱟᱜᱟᱜ-ᱟ ᱛᱟᱨᱯᱚᱨᱮ ᱦᱟᱱᱛᱮ ᱛᱤᱱᱟᱹᱜ ᱧᱟᱢᱚᱜ-ᱟ ᱧᱟᱢᱚᱜ-ᱟ᱾ ᱯᱚᱨᱚ ᱯᱚᱨᱮᱨ ᱵᱚᱪᱷᱚᱨ ᱠᱷᱚᱱᱟᱜ ᱢᱚᱸᱡᱽ ᱛᱮ ᱯᱟ. ᱛᱤ ᱵᱚᱱ ᱧᱟᱢᱮᱜ-ᱟ᱾
ᱟᱪᱪᱷᱟ ᱟᱪᱪᱷᱟ ᱟ ᱢᱮᱫᱴᱟᱝ ᱫᱟᱨᱮ ᱡᱚᱠᱷᱚᱱ ᱠᱷᱟᱡ ᱜᱮ ᱨᱚᱦᱚᱭ ᱠᱟᱛᱮᱜ ᱟᱸ ᱦᱚᱸᱜ-ᱚᱭ ᱦᱟᱨᱟᱭᱱᱟ ᱥᱟᱵ ᱠᱟᱜ ᱢᱮ ᱟᱢ ᱦᱚᱸᱢ ᱢᱟᱸᱜ ᱤᱫᱤᱭᱮᱫᱟ ᱦᱮᱸ ᱥᱮ ᱵᱟᱝ ᱟᱫᱚ ᱤᱧ ᱞᱮ ᱥᱤᱧ ᱵᱟᱨ ᱛᱮᱭᱟ ᱛᱤ ᱛᱮ ᱪᱷᱩᱯᱩᱜ ᱞᱮᱠᱷᱟᱱ ᱡᱟᱦᱟᱸ ᱛᱤᱱᱟᱹᱜ ᱢᱚᱴᱟᱜ-ᱟ ᱡᱩᱫᱤ ᱩᱱᱟᱹᱜ ᱢᱚᱴᱟ ᱦᱩᱭᱩᱜ-ᱟ ᱦᱮᱸ ᱥᱮ ᱵᱟᱝ ᱛᱟᱦᱞᱮ ᱚᱱᱟ ᱫᱟᱨᱮ ᱫᱚ ᱟᱫᱚ ᱛᱤᱱᱟᱹᱜ ᱫᱤᱱ ᱚᱱᱟ ᱛᱟᱦᱮᱱᱟ?
ᱚᱱᱟ, ᱚᱱᱟ ᱫᱟᱨᱮ ᱫᱚ ᱦᱤᱥᱟᱹᱵ ᱠᱟᱜᱢᱮ ᱟᱢ ᱫᱚᱦᱚᱸ ᱞᱮᱠᱷᱟᱡ ᱛᱤᱨᱤᱥ ᱱᱮᱛᱟᱨᱟᱜ ᱫᱟᱨᱮ ᱢᱟ ᱮᱱᱛᱮ ᱛᱤᱨᱤᱥ ᱴᱤᱯᱮ ᱪᱩᱞᱮ ᱵᱚᱪᱷᱚᱨ ᱴᱤᱜᱟᱱ ᱞᱟᱦᱟ ᱛᱮᱭᱟᱜ ᱫᱟᱨᱮ ᱫᱚ ᱢᱤᱫᱥᱚ ᱰᱮᱲᱥᱚ ᱵᱚᱪᱷᱚᱨ ᱦᱟᱹᱵᱤᱡ ᱴᱤᱠᱟᱹᱣ ᱤᱧ ᱧᱮᱞ ᱵᱟᱲᱟᱣ ᱠᱟᱫᱟ ᱪᱮᱫᱟᱜ ᱠᱮ ᱚᱱᱟ ᱠᱚ ᱫᱟᱨᱮ ᱫᱚᱧ ᱧᱮᱞ ᱛᱤᱭᱟᱹᱜ ᱡᱚᱠᱷᱚᱱ ᱜᱚᱢ ᱵᱟᱵᱟ ᱠᱚᱠᱚ ᱞᱟᱹᱭᱟ ᱩᱱᱠᱩ ᱠᱚ ᱠᱮᱫᱟ ᱚᱱᱟ ᱫᱟᱨᱮ ᱩᱠᱩ ᱱᱤᱛᱚᱜ ᱠᱳ ᱵᱟᱹᱱᱩᱜ ᱵᱟᱲᱟ ᱠᱚᱣᱟ ᱩᱝᱠᱩ ᱠᱚ ᱫᱚ, ᱟᱸᱜ ᱟᱫᱚ ᱩᱝᱠᱩ ᱠᱚ ᱞᱟᱹᱭ ᱴᱚ ᱞᱮᱫᱟ ᱪᱮᱫ ᱵᱚᱞᱮ ᱩᱱᱠᱩ ᱫᱚ ᱩᱝ ᱠᱩ ᱥᱚᱢᱚᱭ ᱨᱮ ᱠᱚ ᱨᱚᱦᱚᱭ ᱞᱮᱫᱟ ᱵᱚᱞᱮ᱾ ᱫᱚ ᱚᱱᱟ ᱠᱚ ᱫᱚ ᱵᱷᱟᱜᱮ ᱜᱮ ᱢᱚᱴᱟ ᱞᱮᱱᱟ ᱢᱚᱴᱟ ᱫᱚ᱾
ᱦᱳᱭ ᱦᱳᱭ,
ᱤᱱᱟ ᱠᱟᱭᱨᱟ ᱫᱟᱨᱮ ᱪᱮᱫ ᱞᱟᱠᱟ ᱛᱤᱱᱟᱹᱜ ᱢᱚᱴᱟ ᱢᱚᱴᱟ ᱫᱟᱢᱠᱩ ᱠᱚᱣᱟ ᱡᱟᱹᱥᱛᱤ ᱢᱚᱴᱟ ᱦᱚᱸᱵᱟᱝ ᱢᱤᱰᱤᱭᱟ᱾ ᱥᱟᱹᱨᱤ ᱛᱮ ᱦᱳᱭᱳᱜ-ᱟ ᱢᱚᱴᱟ ᱦᱚᱸ ᱢᱮᱱᱟᱜ ᱜᱮᱭᱟ ᱫᱟᱨᱤ ᱫᱚ, ᱟᱫᱚ ᱪᱮᱫ ᱵᱚᱞᱮ ᱚᱱᱟ ᱠᱚᱨᱮ ᱟᱫᱚ